ᱦᱮᱞᱳ᱾
ᱦᱮᱞᱳ᱾
ᱦᱮᱸ ᱥᱮᱛᱟᱜ ᱡᱚᱦᱟᱨ᱾
ᱦᱮᱸ ᱥᱮᱛᱟᱜ ᱡᱚᱦᱟᱨ᱾ ᱫᱤᱭᱮ ᱵᱮᱥ ᱵᱟᱲᱟ ᱜᱮᱭᱟ ᱯᱮ?
ᱵᱮᱥ ᱵᱟᱲᱟ ᱜᱮ᱾ ᱟᱯᱮ ᱜᱮ?
ᱦᱮᱸ ᱟᱞᱮ ᱦᱚᱸᱞᱮ ᱵᱮᱥ ᱵᱟᱲᱟ ᱜᱮᱭᱟ᱾
ᱦᱩᱸ ᱪᱮᱫ ᱠᱚ ᱪᱮᱠᱟ ᱦᱩᱭᱩᱜ ᱠᱟᱱᱟ ᱛᱚᱵᱮ?
ᱦᱚᱸᱜ-ᱚᱭ ᱚᱲᱟᱜ ᱠᱚᱨᱮᱜ ᱜᱮ ᱥᱤᱛᱩᱝ ᱢᱟ ᱛᱮᱦᱮᱧ ᱫᱚ ᱢᱚᱢᱮ ᱥᱮᱛᱟᱜ ᱠᱷᱚᱱᱟᱜ-ᱮ ᱥᱤᱛᱩᱝ ᱠᱟᱫᱟ᱾ ᱚᱲᱟᱜ ᱨᱮᱜᱮ᱾ ᱦᱮᱸ ᱟᱞᱮ ᱥᱮᱫ ᱢᱟ ᱯᱩᱨᱟᱹ ᱡᱟᱹᱥᱛᱤ ᱜᱮ ᱥᱤᱛᱩᱝ ᱠᱟᱫᱟ᱾
ᱟᱞᱮ ᱥᱮᱫ ᱛᱮᱦᱮᱧ ᱢᱟ ᱫᱩᱸᱫᱩᱣ ᱠᱟᱫᱟᱭ ᱵᱚᱞᱮ ᱨᱤᱢᱤᱞ ᱠᱟᱫᱟᱭ᱾ ᱛᱩᱝ ᱞᱮᱫᱟᱭ ᱟᱨ ᱱᱤᱛᱚᱜ ᱫᱚ ᱫᱩᱫᱷᱩᱣ ᱠᱟᱫᱟᱭ ᱵᱚᱞᱮ ᱱᱚᱝᱠᱟ ᱟᱹᱭᱠᱟᱹᱜ ᱠᱟᱱᱟ ᱫᱟᱜ ᱦᱤᱡᱩᱜ ᱞᱮᱠᱟ᱾ ᱵᱟᱨ ᱯᱮ ᱫᱤᱱ ᱫᱚ ᱯᱩᱨᱟᱹ ᱥᱤᱛᱩᱝ ᱠᱟᱜ ᱛᱟᱦᱮᱱᱟᱭ᱾
ᱟᱞᱮ ᱥᱮᱫ ᱢᱟ ᱵᱟᱨ ᱯᱮ ᱫᱤᱱ ᱞᱟᱦᱟ ᱢᱟ ᱫᱟᱜ ᱮ ᱡᱟᱹᱲᱤ ᱠᱮᱫ ᱜᱮ ᱫᱚᱢᱮ ᱜᱮ ᱟᱫᱚ ᱚᱱᱟ ᱦᱚᱞᱟ ᱟᱨ ᱛᱤᱦᱤᱧ ᱢᱟ ᱦᱚᱸ-ᱚᱭ ᱥᱤᱛᱩᱝ ᱠᱟᱫᱟᱭ᱾ ᱥᱤᱛᱩᱝ ᱫᱚ ᱥᱮᱛᱟᱜ ᱠᱷᱚᱱᱟᱜ-ᱮ ᱥᱤᱛᱩᱝ ᱫᱟ ᱫᱚᱢᱮ᱾
ᱩᱸ ᱱᱤᱛᱚᱜ ᱵᱟᱨ ᱯᱮ ᱫᱤᱱ ᱠᱷᱚᱡ ᱫᱚ ᱥᱤ ᱛᱩᱝ ᱜᱮ ᱛᱟᱦᱮᱸ ᱠᱟᱱᱟ ᱟᱫᱚ ᱛᱤᱦᱤᱧ ᱜᱮ ᱱᱚᱜᱼᱚᱭ ᱵᱚᱞᱮ ᱨᱤᱢᱤᱞ ᱠᱟᱫᱟᱭ ᱦᱟᱸᱜ ᱚᱱᱠᱟ ᱟᱹᱭᱠᱟᱹᱜ ᱠᱟᱱᱟ ᱵᱚᱞᱮ ᱫᱟᱜ ᱫᱷᱟᱨᱟ ᱟᱹᱭᱠᱟᱹᱜ ᱠᱟᱱᱟ ᱟᱫᱚ ᱪᱮᱫ ᱞᱮᱠᱟ ᱦᱟᱸᱜ᱾ ᱫᱟᱜᱟᱭ ᱥᱮ ᱵᱟᱭ ᱫᱟᱜᱟ᱾
ᱚ ᱛᱟᱞᱦᱮ ᱦᱩᱲᱩ ᱠᱚᱫᱚᱯᱮ ᱜᱤᱲᱤ ᱥᱟᱹᱛ ᱠᱮᱫᱟ ᱥᱮ ᱵᱟᱝ ᱛᱚᱞᱟ?
ᱦᱩᱸ ᱜᱤᱰᱤ ᱫᱚᱞᱮ ᱜᱤᱰᱤ ᱠᱮᱫᱟ ᱟᱫᱚ
ᱜᱤᱰᱤ ᱛᱮᱜᱮ ᱢᱮᱱᱟᱜᱼᱟ ᱵᱚᱞᱮ ᱱᱤᱛ ᱦᱚᱸ ᱟᱹᱣᱨᱤ ᱤᱭᱟᱹ ᱩᱛᱟᱹᱨᱟ᱾ ᱟᱨ ᱟᱯᱮ ᱥᱮᱫ ᱫᱚ ᱦᱩᱜ ᱤᱭᱟᱹ ᱜᱤᱰᱤ ᱵᱟᱲᱟ ᱠᱮᱫᱟ ᱯᱮ?
ᱦᱮᱸ ᱟᱞᱮ ᱫᱚ ᱟᱹᱰᱤ ᱫᱤᱱ ᱨᱮᱞᱮ ᱜᱤᱰᱤ ᱥᱟᱹᱛ ᱠᱟᱜ ᱜᱮᱭᱟ, ᱢᱟᱱᱮ ᱱᱚᱝᱠᱟ ᱫᱟᱜ-ᱮ ᱡᱟᱹᱲᱤ ᱤᱫᱤ ᱞᱮᱠᱷᱟᱱ ᱢᱟ ᱞᱚᱜᱚᱱ ᱜᱮ ᱦᱟᱨᱟᱜᱼᱟ᱾ ᱨᱚᱦᱚᱭ ᱦᱚᱸ ᱞᱚᱜᱚᱱ ᱟᱨᱟᱢᱵᱚ ᱜᱟᱱᱚᱜᱼᱟ ᱮᱛᱚᱦᱚᱵ ᱟᱨᱠᱤ᱾
ᱦᱩᱸ ᱵᱚᱞᱮ ᱱᱤᱛᱚᱜ ᱫᱚ ᱵᱚᱞᱮ ᱦᱟᱨᱟ ᱞᱮᱱᱠᱷᱟᱡ ᱜᱮ ᱟᱨ ᱨᱚᱦᱚᱭ ᱜᱮ ᱵᱚᱞᱮ ᱵᱟᱠᱤ ᱢᱮᱱᱟᱜᱼᱟ᱾
ᱦᱮᱸ ᱢᱟᱱᱮ ᱱᱚᱝ ᱠᱟ ᱡᱩᱫᱤ ᱫᱟᱜ ᱮ ᱡᱟᱹᱲᱤ ᱤᱫᱤᱭᱟ ᱞᱚᱜᱚᱱ ᱜᱮ ᱫᱷᱟᱨᱟᱜ ᱜᱮ ᱦᱟᱨᱟ ᱦᱚᱸ ᱦᱟᱨᱟᱜᱼᱟ ᱟᱨ ᱨᱚᱦᱚᱭ ᱦᱚᱸ ᱮᱛᱚᱦᱚᱵᱚᱜᱼᱟ ᱞᱚᱜᱚᱱ ᱜᱮ
ᱦᱩᱸ
ᱢᱤᱫ ᱪᱟᱸᱫᱚ ᱜᱟᱱ ᱦᱩᱭᱱᱟ ᱟᱹᱰᱤ ᱫᱤᱱ ᱨᱮᱜᱮᱞᱮ
ᱚ ᱟᱞᱮ ᱫᱚ ᱚᱱᱠᱟ ᱯᱚᱱᱨᱚ ᱫᱤᱱ ᱜᱟᱱ ᱦᱩᱭ ᱠᱟᱱᱟ ᱵᱚᱞᱮ᱾ ᱟᱫᱚ ᱚᱠᱟ ᱚᱲᱟᱜ ᱨᱮᱱᱟᱜ ᱯᱮ ᱚᱲᱟᱜ ᱨᱮᱱᱟᱜ ᱜᱮᱯᱮ ᱟᱯᱷᱚᱨ ᱮᱫᱟ ᱥᱮ ᱵᱟᱡᱟᱨ ᱨᱮᱱᱟᱜ ᱯᱮ ᱟᱯᱷᱚᱨ
ᱚᱲᱟᱜ ᱨᱮᱱᱟᱜ ᱫᱚ ᱫᱚᱢᱮ ᱦᱟᱱᱮ ᱢᱮᱥᱟ ᱠᱚ ᱛᱟᱦᱮᱱ ᱜᱮᱭᱟ ᱥᱮ ᱵᱟᱡᱟᱨ ᱨᱮᱱᱟᱜ ᱦᱚᱸ ᱢᱮᱥᱟ ᱫᱚ ᱛᱟᱦᱮᱱᱟ ᱟᱫᱚ ᱵᱟᱡᱟᱨ ᱨᱮᱱᱟᱜ ᱜᱮ ᱠᱤᱨᱤᱧ ᱟᱹᱜᱩ ᱠᱟᱛᱮᱫ ᱞᱮ ᱤᱭᱟᱹ ᱤᱛᱟᱹ ᱫᱚᱞᱮ ᱜᱤᱲᱤ ᱟᱠᱟᱫᱟ᱾
ᱦᱩᱸ ᱱᱮᱛᱟᱨ ᱢᱟ ᱵᱟᱡᱟᱨ ᱨᱮᱱᱟᱜ ᱠᱚ ᱜᱤᱰᱤ ᱛᱟᱦᱮᱱ ᱜᱚᱴᱟ ᱜᱮ ᱱᱮᱛᱟᱨᱢᱟ᱾
ᱦᱮᱸ ᱟᱫᱚ ᱚᱲᱟᱜ ᱨᱮᱱᱟᱜ ᱦᱚᱸ ᱜᱤᱲᱤ ᱫᱚ ᱦᱩᱭ ᱵᱟᱲᱟ ᱠᱟᱱ ᱜᱮᱭᱟ ᱟᱫᱚ ᱧᱮᱞ ᱦᱩᱭ ᱠᱟᱱ ᱜᱮᱭᱟ᱾ ᱢᱚᱸᱡᱽᱛᱮ ᱵᱟᱝ ᱡᱟᱱᱟᱢᱚᱜ ᱜᱮᱭᱟ ᱟᱫᱚ ᱚᱱᱟ ᱦᱩᱲᱩ ᱦᱩᱭ ᱥᱩᱢᱚᱭ ᱨᱳᱜᱽ ᱠᱚ ᱛᱟᱦᱮᱱ ᱠᱷᱟᱱ ᱥᱮ ᱟᱫᱚ ᱡᱷᱚᱛᱚ ᱪᱟᱨᱟ ᱵᱟᱝ ᱦᱩᱭᱩᱜ ᱞᱟᱹᱜᱤᱫᱚᱜᱼᱟ᱾
ᱦᱮᱸ ᱚᱱᱟ ᱢᱟ ᱠᱟᱱ ᱜᱮ ᱡᱚᱛᱚ ᱩᱱᱟᱹᱜ ᱢᱚᱸᱡᱽᱛᱮ ᱵᱟᱝ ᱦᱩᱭᱩᱜ ᱛᱟᱦᱮᱱᱟ ᱟᱫᱚ ᱚᱱᱟᱛᱮ ᱵᱟᱡᱟᱨ ᱨᱮᱱᱟᱜ ᱫᱚ ᱱᱮᱛᱟᱨ ᱫᱚ ᱦᱟᱭᱵᱨᱮᱰ ᱫᱷᱟᱨᱟ ᱜᱮᱭᱟ ᱚᱱᱟ ᱫᱚ ᱡᱟᱞᱫᱤ ᱜᱮ ᱦᱩᱭᱩᱜ ᱛᱟᱦᱮᱱᱟ ᱟᱨ ᱡᱟᱞᱫᱤ ᱴᱟᱭᱤᱢ ᱵᱟᱝ ᱦᱟᱛᱟᱣ ᱛᱟᱦᱮᱱᱟᱭ ᱵᱚᱞᱮ ᱟᱨ ᱡᱟᱱᱟᱢᱚᱜ ᱛᱟᱦᱮᱱ ᱜᱮᱭᱟ ᱡᱟᱱᱟᱢ ᱫᱚ
ᱦᱮᱸ ᱟᱫᱚ ᱚᱱᱟ ᱦᱚᱸ ᱢᱟᱱᱮ ᱵᱟᱡᱟᱨ ᱨᱮᱱᱟᱜ ᱫᱚ ᱵᱷᱟᱜᱮᱭᱟ ᱡᱮᱢᱚᱱ ᱚᱱᱮ ᱡᱟᱱᱟᱢᱚᱜ ᱚᱱᱟ ᱠᱚᱜᱮ ᱠᱤᱱᱛᱩ ᱢᱮᱥᱟ ᱢᱤᱥᱤ ᱫᱚ ᱚᱱᱟ ᱨᱮᱦᱚᱸ ᱛᱟᱦᱮᱱ ᱜᱮᱭᱟ ᱟᱞᱟᱜᱽ ᱦᱩᱲᱩ ᱠᱚᱦᱚᱸ ᱢᱮᱥᱟ ᱛᱟᱦᱮᱱ ᱜᱮᱭᱟ ᱧᱮᱞ ᱦᱩᱭ ᱠᱟᱱᱟ ᱟᱨᱠᱤ᱾
ᱦᱮᱸ ᱢᱮᱥᱟ ᱛᱟᱦᱮᱱ ᱜᱮᱭᱟ ᱚᱱᱟ ᱨᱮᱫᱚ ᱵᱚᱞᱮ ᱢᱮᱥᱟ ᱫᱚ, ᱚᱱᱟᱫᱚ ᱠᱳᱭ ᱮᱱᱛᱮᱜ ᱢᱮᱥᱟ ᱫᱟᱲᱮᱜ ᱜᱮᱭᱟ ᱠᱚ ᱚᱱᱟᱫᱚ ᱵᱟᱵᱚ ᱢᱮᱱ ᱫᱟᱲᱮᱭᱟᱜ-ᱟ ᱛᱚ ᱚᱱᱟ ᱤᱛᱟᱹ ᱫᱚ ᱠᱟᱹᱣᱲᱤ ᱠᱩ ᱤᱭᱟᱹ ᱛᱟᱦᱤᱱᱟ᱾
ᱡᱚᱠᱷᱚᱱ ᱦᱟᱱᱮ ᱦᱩᱲᱩ ᱚᱱᱮ ᱯᱚᱴᱮ ᱩᱰᱩᱜ ᱥᱟᱹᱛᱟᱹᱜᱼᱟ ᱛᱚᱠᱷᱚᱱ ᱵᱩᱡᱚᱜᱼᱟ ᱡᱮ ᱟᱹᱰᱤ ᱜᱟᱱ ᱢᱮᱥᱟ ᱦᱩᱲᱩ ᱢᱟᱱᱮ ᱨᱚᱦᱚᱭ ᱦᱩᱭ ᱠᱟᱱᱟ᱾
ᱦᱮᱸ ᱚᱱᱠᱟ ᱵᱩᱡᱷᱟᱹᱜ ᱛᱟᱦᱮᱱ ᱜᱮᱭᱟ ᱩᱱᱜᱷᱟᱲᱤᱡ ᱫᱚ ᱛᱟᱭᱱᱚᱢ ᱫᱷᱟᱨᱟ ᱫᱚ᱾
ᱟᱫᱚ ᱟᱯᱮ ᱚᱱᱛᱮ ᱫᱚ ᱥᱮᱨᱢᱟ ᱡᱟᱹᱲᱤ ᱟᱸᱥ ᱛᱮᱯᱮ ᱪᱟᱥ ᱜᱮᱭᱟ ᱥᱮ ᱱᱚᱝᱠᱟ ᱱᱟᱹᱭ ᱱᱟᱞᱟ ᱠᱚ ᱢᱮᱱᱟᱜᱼᱟ ᱚᱱᱟ ᱠᱚᱛᱮ ᱚᱱᱟ ᱟᱸᱥ ᱛᱮᱯᱮ ᱪᱟᱥᱟ᱾
ᱱᱟᱹᱭ ᱞᱟᱞᱟ ᱫᱚ ᱢᱮᱱᱟᱜ ᱜᱮᱭᱟ ᱢᱮᱱᱟᱜ ᱫᱚ ᱵᱚᱞᱮ ᱟᱫᱚ ᱠᱚᱢ ᱫᱷᱟᱨᱟ ᱜᱮ ᱵᱚᱞᱮ ᱦᱩᱭᱩᱜ ᱛᱟᱦᱮᱸᱱᱟ ᱟᱫᱚ ᱫᱟᱜ ᱫᱷᱟᱨᱟ ᱜᱮ ᱵᱚᱞᱮ ᱥᱮᱨᱢᱟ ᱡᱟᱹᱲᱤ ᱫᱷᱟᱨᱟ ᱜᱮ ᱡᱟᱹᱥᱛᱤ ᱫᱚ ᱟᱞᱮ ᱫᱚ᱾ ᱢᱮᱱᱟᱜ ᱜᱮᱭᱟ ᱠᱩᱧ ᱠᱚ ᱯᱩᱠᱷᱨᱟᱹ ᱠᱚ ᱢᱮᱱᱟᱜ ᱜᱮᱭᱟ ᱢᱮᱱᱟᱜ ᱫᱚ ᱟᱫᱚ ᱩᱱᱟᱹᱜ ᱫᱚ ᱵᱟᱝ ᱠᱷᱩᱞᱟᱹᱜ ᱛᱟᱦᱮᱱᱟ ᱩᱱᱟᱹᱜ ᱫᱚ ᱵᱚᱞᱮ ᱵᱟᱭ ᱫᱟᱜ ᱞᱮᱠᱷᱟᱱ ᱫᱚ ᱟᱥᱟ ᱫᱚ ᱠᱚᱢ ᱧᱚᱜ ᱜᱮᱭᱟ ᱵᱚᱞᱮ᱾ ᱦᱩᱭ ᱫᱚ ᱦᱩᱭᱩᱜ ᱜᱮᱭᱟ ᱟᱫᱚ ᱮᱱᱦᱚᱸ ᱵᱚᱦᱩᱛ ᱟᱥᱟ ᱠᱚᱢ ᱜᱮᱭᱟ ᱵᱚᱞᱮ ᱟᱞᱮ ᱥᱮᱫ ᱫᱚ ᱱᱚᱛᱮ ᱫᱚ᱾
ᱟᱫᱚ ᱢᱤᱫ ᱫᱷᱟᱣ ᱜᱮᱯᱮ ᱪᱟᱥᱟ ᱥᱮ ᱫᱷᱚᱨᱚᱱ ᱨᱮᱦᱚᱸ ᱯᱮ ᱪᱟᱥ ᱜᱮᱭᱟ?
ᱢᱤᱫ ᱢᱤᱫ ᱫᱷᱟᱣᱞᱮ ᱪᱟᱥᱟ ᱟᱨ ᱢᱤᱫ ᱫᱷᱟᱣ ᱜᱮ ᱟᱞᱮ ᱫᱚ ᱵᱚᱞᱮ ᱦᱩᱲᱩ ᱫᱚ ᱢᱤᱫ ᱫᱷᱟᱣ ᱜᱮᱞᱮ ᱪᱟᱥᱟ᱾ ᱥᱚᱵᱽᱡᱤ ᱠᱚᱞᱮ ᱪᱟᱥ ᱛᱟᱦᱮᱱᱟ᱾ ᱥᱚᱵᱽᱡᱤ ᱮᱢᱟᱱ ᱛᱮᱭᱟᱜ ᱠᱚ ᱚᱱᱟ ᱠᱚᱜᱮ
ᱪᱮᱫ ᱥᱚᱵᱽᱡᱤ ᱠᱚᱯᱮ ᱪᱟᱥ ᱜᱮᱭᱟ ᱛᱟᱞᱦᱮ ᱟᱯᱮ ᱚᱱᱛᱮ ᱫᱚ ᱪᱮᱫ ᱥᱚᱵᱽᱡᱤ ᱠᱚ ᱦᱩᱭᱩᱜᱼᱟ ᱵᱮᱥᱤ?
ᱵᱮᱥᱤ ᱫᱚ ᱚᱱᱟ ᱟᱹᱞᱩ ᱢᱚᱛᱞᱚᱵᱽ ᱵᱮᱸᱜᱟᱲ ᱟᱞᱩ ᱠᱩᱲᱪᱟᱹ ᱟᱨᱩ ᱡᱷᱤᱸᱜᱟᱹ ᱠᱩ ᱠᱟᱨᱞᱤ ᱠᱩ ᱚᱱᱟ ᱠᱚᱨᱮ ᱞᱮ ᱪᱟᱥ ᱛᱟᱦᱮᱱᱟ ᱟᱨ ᱡᱮᱭᱥᱮ ᱤᱭᱟᱹ ᱫᱚ ᱤᱭᱟᱹ ᱠᱚᱞᱮ ᱪᱟᱥ ᱛᱟᱦᱮᱱᱟ ᱮᱸ ᱜᱩᱦᱩᱢ ᱛᱩᱲᱤ ᱜᱩᱦᱩᱢ ᱛᱩᱲᱤ ᱠᱩᱞᱮ ᱪᱟᱥ ᱵᱟᱲᱟᱭ ᱛᱟᱦᱮᱱ ᱜᱮᱭᱟ ᱪᱟᱥ ᱫᱚ ᱵᱚᱞᱮ ᱯᱩᱨᱟᱹ ᱢᱮᱱᱟᱜ
ᱪᱮᱫ ᱫᱟᱜ ᱛᱮᱯᱮ ᱯᱟᱣᱟᱣ ᱛᱟᱦᱮᱱᱟ ᱚᱱᱟ ᱫᱚ ᱚᱱᱮ ᱯᱩᱠᱷᱨᱤ ᱠᱚ ᱨᱮᱱᱟᱜ ᱫᱟᱜ ᱛᱮᱜᱮ᱾
ᱯᱩᱠᱷᱨᱤ ᱯᱩᱠᱷᱨᱤ ᱢᱮᱱᱟᱜ ᱵᱚᱞᱮ ᱢᱤᱫᱴᱮᱡ ᱢᱮᱱᱟᱜ ᱢᱮᱱᱟᱜ ᱜᱮᱭᱟ ᱟᱫᱚ ᱚᱱᱟ ᱨᱤᱜᱤ ᱞᱮ ᱪᱟᱥ ᱛᱟᱦᱮᱱᱟ ᱚᱱᱟ ᱥᱩᱨ ᱠᱚᱨᱮ ᱫᱚ ᱠᱷᱮᱛ ᱢᱮᱱᱟᱜ᱾ ᱠᱟᱞᱮ ᱵᱚᱞᱮ ᱚᱱᱟ ᱠᱚ ᱞᱟᱜᱤ ᱚᱱᱟ ᱠᱚᱞᱮ ᱤᱭᱟᱹ ᱛᱟᱦᱮᱱᱟ ᱟᱫᱚ ᱚᱱᱟ ᱚᱱᱟ ᱥᱩᱨ ᱨᱮᱫᱚ ᱵᱚᱞᱮ ᱡᱚᱛᱚᱞᱮ ᱤᱭᱟᱹ ᱛᱟᱦᱮᱱᱟ ᱠᱩᱧ ᱠᱚ ᱢᱮᱱᱟᱜ-ᱟ ᱚᱱᱟ ᱠᱚᱨᱮ ᱫᱚ ᱚᱱᱟ ᱠᱚᱨᱮ ᱚᱱᱟ ᱛᱮᱜᱮᱞᱮ ᱪᱟᱥ ᱛᱟᱦᱮᱱᱟ ᱚᱱᱟ ᱠᱚᱫᱚ᱾
ᱚᱱᱠᱟ ᱢᱟᱨᱥᱟᱞ ᱠᱚᱫᱚ ᱵᱟᱹᱱᱩᱜ-ᱟ?
ᱢᱟᱨᱥᱟᱞ ᱫᱚ ᱢᱮᱱᱟᱜ ᱫᱚ ᱢᱮᱱᱟᱜ ᱜᱮᱭᱟ ᱵᱚᱞᱮ ᱟᱫᱚ ᱵᱟᱝ ᱛᱟᱦᱮᱱᱟ ᱚᱱᱟ ᱫᱚ
ᱚ ᱡᱷᱚᱛᱚ ᱡᱟᱭᱜᱟ ᱥᱮᱫ ᱫᱚ ᱵᱟᱹᱱᱩᱜ ᱜᱮᱭᱟ ᱚᱱᱟ ᱦᱚᱸ ᱥᱮ ᱦᱟᱸᱰᱮ ᱱᱟᱰᱮ ᱠᱷᱩᱵᱽ ᱟᱞᱮ ᱱᱚᱛᱮ ᱥᱩᱨ ᱥᱩᱯᱩᱨ ᱜᱮ ᱵᱟᱹᱱᱩᱜ-ᱟ ᱠᱤᱱᱛᱩ ᱟᱞᱮ ᱥᱟᱦᱟ ᱨᱮᱫᱚ ᱥᱟᱢ ᱢᱟᱨᱥᱟᱞ ᱠᱚ ᱵᱟᱹᱭᱥᱟᱹᱣ ᱦᱚᱪᱚ ᱟᱠᱟᱫ ᱜᱮᱭᱟ ᱡᱷᱚᱛᱚ ᱡᱟᱭᱜᱟ ᱨᱮᱫᱚ ᱵᱟᱝ ᱠᱚ ᱛᱟᱦᱮᱱ ᱠᱟᱱ ᱯᱮᱭᱟᱜ ᱥᱤᱢ
ᱮᱸ ᱦᱩᱸ ᱵᱟᱝ ᱛᱟᱦᱮᱱᱟ ᱡᱚᱛᱚ ᱮᱢ ᱫᱚᱠᱚ ᱮᱢ ᱠᱟᱱ ᱜᱮᱭᱟ ᱠᱚ ᱚᱱᱟ ᱤᱭᱟᱹ ᱵᱟᱞᱟ ᱥᱚᱞᱚᱨᱥ ᱥᱚᱞᱚᱨ ᱥᱤᱥᱴᱮᱢ ᱵᱟᱞᱟ ᱠᱚ ᱮᱢ ᱠᱟᱱᱟ᱾ ᱛᱟᱨ
ᱦᱮᱸ
ᱚᱱᱟ ᱫᱚ ᱡᱚᱠᱷᱚᱱ ᱛᱚᱠᱷᱚᱱ ᱵᱟᱹᱲᱤᱡᱚᱜ ᱛᱟᱦᱮᱱᱟ ᱚᱱᱟ ᱚᱠᱟ ᱞᱮᱠᱟ ᱪᱚ ᱥᱤᱛᱩᱝ ᱛᱟᱦᱮᱱᱟ ᱵᱟᱭ ᱥᱤᱛᱩᱝ ᱛᱟᱦᱮᱱᱟ᱾ ᱟᱨ ᱟᱹᱠᱤᱨ ᱛᱟᱦᱮᱱᱟ ᱠᱚ ᱟᱞᱮ ᱥᱮᱫ ᱫᱚ ᱰᱷᱤᱨ᱾ ᱟᱹᱠᱤᱨᱛᱟᱲ ᱛᱚ ᱵᱚᱞᱮ ᱟᱹᱠᱤᱨ ᱜᱮᱭᱟ ᱠᱚ ᱚᱱᱟ ᱠᱚᱦᱚᱸᱢ ᱫᱚᱦᱚ ᱠᱟᱜ ᱠᱷᱟᱱ ᱦᱚᱸ ᱚᱱᱟ ᱢᱩᱥᱠᱤᱞ ᱜᱮ᱾ ᱟᱞᱮ ᱥᱮ ᱱᱚᱛᱮ ᱦᱚᱲ ᱢᱮᱱᱟᱜ
ᱚᱱᱟ ᱠᱚᱫᱚ ᱥᱚᱢᱚᱥᱟ ᱜᱮᱢ ᱵᱩᱡᱷᱟᱹᱜ-ᱟ ᱡᱟᱦᱟᱸᱭ ᱡᱩᱫᱤ ᱚᱱᱠᱟ ᱟᱹᱛᱠᱤᱨ ᱵᱟᱲᱟᱭᱟ᱾ ᱚᱱᱟ ᱠᱚᱢᱟ ᱠᱷᱟᱨᱟᱯ ᱢᱟ ᱠᱷᱟᱨᱟᱯ ᱜᱮᱭᱟ ᱥᱮ ᱛᱟᱹᱣ ᱠᱚ ᱛᱟᱹᱣ ᱟᱹᱛᱠᱤᱨᱮᱫ ᱜᱮᱭᱟ᱾
ᱦᱩᱸ ᱟᱛᱠᱤᱨ ᱮᱫ ᱠᱟᱱ ᱜᱮᱭᱟ ᱠᱚ ᱟᱨ ᱟᱨ ᱟᱢ ᱪᱟᱥ ᱛᱟᱦᱮᱱᱟᱢ ᱟᱨ ᱟᱫᱷᱚᱱ ᱠᱩ ᱵᱟᱠᱩ ᱪᱟᱥ ᱛᱟᱦᱮᱱᱟ ᱩᱱᱠᱩ ᱯᱚᱨᱮ ᱤᱭᱟᱹ ᱦᱚᱸ ᱠᱩ ᱢᱮᱱᱟᱜ ᱠᱚᱣᱟ ᱠᱮᱴᱤ ᱱᱚᱣᱟ ᱠᱚᱨᱮ ᱩᱱᱠᱩ ᱵᱚᱞᱮ ᱮᱴᱟᱜ ᱠᱚᱨᱮ ᱟᱵᱚ ᱥᱟᱱᱛᱷᱟᱞ ᱠᱷᱚᱡ ᱮᱴᱟᱜ ᱤᱭᱟᱹ ᱵᱟᱠᱚ ᱵᱩᱡᱽ ᱛᱟᱦᱮᱱᱟ ᱪᱟᱥ ᱟᱢ ᱪᱟᱥᱮᱢ ᱞᱟᱜᱟᱣ ᱟᱠᱚᱣᱟ ᱩᱱᱠᱩ ᱤᱭᱟᱹ ᱠᱩ ᱟᱹᱭᱠᱟᱹᱣ ᱛᱟᱦᱮᱱᱟ ᱥᱮ ᱪᱤᱫ ᱪᱤ ᱞᱮᱠᱟ ᱪᱚ ᱯᱩᱨᱟᱹ ᱠᱚ ᱡᱚᱢ ᱚᱪᱩᱭ ᱛᱟᱦᱮᱱᱟ ᱠᱚ᱾ ᱟᱲᱟᱜ ᱜᱤᱰᱤ ᱠᱟᱠᱩ ᱠᱩ ᱜᱟᱹᱭ ᱰᱟᱝᱨᱟ ᱠᱚᱦᱚᱸ ᱵᱚᱞᱮ ᱵᱟᱠᱚ
ᱦᱮᱸ ᱟᱫᱚ ᱥᱚᱵᱽ ᱥᱩᱢᱟᱹᱭ ᱦᱚᱸ ᱵᱟᱲᱜᱮ ᱨᱮ ᱛᱟᱦᱮᱸ ᱛᱚ ᱥᱚᱢᱵᱷᱚᱵᱽ ᱵᱟᱝ
ᱦᱩᱸ ᱵᱟᱝ ᱠᱟᱱᱟ ᱚᱱᱟ ᱵᱟᱢ ᱛᱟᱦᱮᱸ ᱫᱟᱲᱮ-ᱟᱢ ᱩᱱᱟᱹᱜ ᱜᱷᱟᱹᱲᱤ ᱫᱚ ᱪᱤᱠᱟᱢ ᱛᱟᱦᱮᱸ ᱫᱟᱲᱮᱜ-ᱟ᱾ ᱦᱟᱱᱟ ᱮᱴᱟᱜᱟᱜ ᱟᱨᱦᱚᱸ ᱠᱟᱹᱢᱤ ᱦᱩᱭᱩᱜ-ᱟ ᱚᱲᱟᱜ ᱠᱚᱨᱮ ᱦᱚᱸ ᱡᱷᱟᱹᱞ ᱧᱚᱜ ᱨᱮᱜᱮ ᱢᱮᱱᱟᱜ-ᱟ ᱵᱚᱞᱮ᱾
ᱚᱠᱚᱭ ᱫᱚᱢ ᱢᱮᱛᱟᱭᱟ ᱡᱮ ᱟᱞᱮᱭᱟᱜ ᱵᱟᱲᱜᱮ ᱯᱮ ᱵᱚᱞᱚ ᱠᱷᱟᱹᱲ ᱠᱮᱫ ᱠᱚᱣᱟ ᱵᱟᱢ ᱧᱮᱞ ᱞᱮᱠᱷᱟᱱ ᱦᱚᱲ ᱦᱚᱸ᱾
ᱦᱮᱸ ᱚᱱᱟ ᱢᱟ ᱠᱟᱱ ᱜᱮ ᱟᱨᱮᱢ ᱢᱮᱛᱟᱭ ᱨᱮᱦᱚᱸ ᱩᱱᱤ ᱡᱷᱟᱜᱽᱲᱟ ᱞᱟᱜᱟᱜ ᱛᱟᱦᱮᱱᱟ᱾
ᱵᱟᱠᱚ ᱟᱸᱡᱚᱢ ᱜᱮᱭᱟ ᱟᱯᱮ ᱚᱱᱛᱮ ᱫᱚ ᱠᱟᱛᱷᱟ ᱠᱚ ᱡᱮ ᱟᱨ ᱵᱟᱲᱜᱮ ᱥᱩᱨ ᱠᱚᱨᱮ ᱰᱟᱝᱨᱤ ᱠᱚ ᱟᱞᱚᱯᱮ ᱟᱹᱜᱩ ᱠᱚᱣᱟ ᱟᱞᱮ ᱱᱚᱛᱮ ᱢᱟ ᱢᱮᱛᱟ ᱠᱚ ᱛᱟᱦᱮᱱ ᱜᱮᱞᱮ ᱡᱮ ᱡᱟᱦᱟᱸᱭ ᱠᱚᱨᱮᱱ ᱡᱩᱫᱤ ᱫᱤᱥᱟᱹ ᱠᱟᱠᱚᱣᱟᱞᱮ ᱡᱮ ᱢᱮᱨᱚᱢ ᱥᱮ ᱡᱟᱦᱟᱱᱤᱡ ᱰᱟᱝᱨᱤ ᱵᱚᱞᱚ ᱟᱠᱟᱱᱟ ᱛᱚᱞᱮ ᱢᱮᱛᱟ ᱠᱚ ᱛᱟᱦᱮᱱ ᱜᱮ ᱡᱮ ᱵᱟᱜᱟᱣ ᱠᱚᱯᱮ ᱱᱚᱝᱠᱟ ᱵᱟᱲᱜᱮ ᱠᱚ ᱵᱚᱞᱚᱱ ᱠᱟᱱᱟ ᱥᱚᱵᱽᱡᱤ ᱠᱚ ᱟᱱᱟᱡᱽ ᱠᱚᱠᱚ ᱡᱚᱢᱮᱫ ᱛᱟᱞᱮᱭᱟ᱾
ᱟᱞᱮ ᱢᱮᱛᱟ ᱠᱚ ᱛᱟᱦᱮᱱ ᱜᱮᱭᱟᱞᱮ ᱟᱫᱚ ᱠᱚ ᱢᱮᱱ ᱛᱟᱦᱮᱱᱟ ᱦᱮᱸ ᱱᱤᱛᱜᱤ ᱵᱟᱹᱵᱩ ᱱᱤᱛᱜᱤ ᱱᱤᱛᱜᱤ ᱱᱤᱛᱜᱤ ᱱᱚᱸᱰᱮ ᱛᱟᱦᱮᱸ ᱠᱟᱱᱟᱭ ᱪᱟᱞᱟᱣᱱᱟᱭ ᱪᱤᱠᱟᱭᱟᱞᱮ ᱵᱟᱞᱮ ᱵᱩᱡᱽ ᱫᱟᱲᱮᱭᱟᱫᱟ ᱟᱫᱚ ᱪᱤᱢ ᱢᱮᱛᱟᱭᱟ, ᱢᱮᱛᱟᱭ ᱛᱮᱦᱚᱸ ᱵᱟᱝ ᱡᱩ ᱛᱩᱜ ᱠᱟᱱᱚᱢ ᱢᱮᱛᱟᱭᱟᱢ ᱨᱳᱡᱽᱫᱤᱱ ᱫᱚ ᱛᱤᱱᱟᱜ ᱮᱢ ᱢᱮᱛᱟᱭ-ᱟ ᱟᱨ ᱵᱟᱭ ᱵᱩᱡᱽ ᱛᱟᱦᱮᱱᱟ ᱨᱳᱡᱽᱫᱤᱱ ᱠᱚ ᱟᱲᱟᱜ ᱠᱚ ᱛᱟᱦᱮᱱᱟ ᱨᱳᱡᱽᱫᱤᱱᱮᱢ ᱪᱟᱞᱟᱜ-ᱟ ᱟᱨ ᱨᱳᱡᱽ ᱫᱤᱱᱮᱢ ᱢᱮᱛᱟᱭᱟ ᱟᱨᱮ ᱢᱮᱱᱟ ᱵᱟᱝ ᱵᱟᱹᱵᱩ ᱱᱤᱛᱜᱤ ᱛᱟᱦᱮᱸ ᱠᱟᱱᱟ ᱱᱚᱸᱰᱮ ᱜᱤᱧ ᱧᱮᱞᱞᱮᱫᱮ ᱠᱷᱟᱨᱟᱯ ᱵᱩᱡᱷᱟᱹᱜ-ᱟ ᱟᱨᱮᱢ ᱪᱤᱢ ᱢᱮᱛᱟᱭᱟ ᱟᱨ ᱟᱯᱱᱟᱨ ᱫᱷᱟᱨᱟ ᱧᱚᱜ ᱦᱚᱲ ᱜᱮ ᱢᱮᱱᱟᱜ ᱠᱚᱣᱟ ᱩᱱᱠᱩ ᱠᱚᱦᱚᱸ ᱪᱤᱵᱤ ᱢᱮᱛᱟ ᱠᱚᱣᱟ᱾
ᱦᱩᱸ
ᱵᱟᱝ ᱢᱮᱱ ᱠᱟᱛᱮ ᱦᱚᱸ ᱵᱟᱠᱚ ᱟᱸᱡᱚᱢ ᱛᱟᱦᱮᱱ
ᱦᱮᱸ, ᱟᱫᱚ ᱱᱚᱝᱠᱟ ᱵᱟᱡᱟᱨ ᱨᱮ ᱤᱫᱤ ᱞᱮᱠᱟ ᱯᱮ ᱪᱟᱥ ᱛᱟᱦᱮᱱᱟ ᱥᱮ ᱩᱛᱩ ᱡᱚᱢ ᱜᱮ?
ᱦᱮᱸ ᱩᱛᱩ ᱡᱚᱢ ᱦᱚᱸ ᱟᱨ ᱦᱮᱸ ᱵᱚᱞᱮ ᱛᱷᱚᱲᱟ ᱛᱷᱩᱲᱤ ᱵᱟᱡᱟᱨ ᱨᱮᱦᱚᱸ ᱤᱫᱤ ᱞᱮᱠᱟ ᱦᱚᱸ ᱪᱟᱥ ᱛᱟᱦᱮᱱ ᱦᱩᱭᱩᱜ ᱜᱮᱭᱟ ᱵᱚᱞᱮ᱾ ᱩᱱᱟᱹᱜ ᱰᱷᱮᱨ ᱵᱟᱝ ᱦᱚᱸ ᱵᱚᱞᱮ ᱢᱤᱰᱤᱭᱟᱢ ᱨᱮ ᱵᱚᱞᱮ᱾
ᱦᱮᱸ ᱦᱮᱸ᱾
ᱢᱤᱰᱤᱭᱟᱢ ᱫᱷᱟᱨᱟ ᱜᱮ ᱵᱚᱞᱮ ᱟᱨ ᱟᱯᱮ ᱫᱚ ᱪᱮᱫ ᱞᱮᱠᱟᱯᱮ ᱪᱟᱥ ᱛᱟᱦᱮᱱᱟ ᱪᱮᱫ ᱠᱚᱯᱮ ᱪᱟᱥ ᱛᱟᱦᱮᱱᱟ?
ᱛᱮ ᱢᱟ ᱵᱟᱡᱟᱨ ᱜᱮ ᱤᱫᱤ ᱞᱮᱠᱟ ᱟᱫᱚ ᱦᱟᱴ ᱠᱚᱨᱮᱜ ᱯᱮ ᱟᱠᱷᱨᱤᱧ ᱜᱮᱭᱟ ᱥᱮ ᱱᱚᱝᱠᱟ ᱵᱟᱡᱟᱨ ᱮᱢᱱᱤ ᱠᱚ ᱫᱩᱲᱩᱵᱼᱟ ᱥᱮ
ᱦᱮᱸ ᱵᱡᱟᱨ ᱞᱮ ᱤᱫᱤ ᱥᱮᱱᱟᱜ ᱵᱟᱡᱟᱨ ᱦᱟᱹᱴᱤ ᱦᱟᱹᱴᱭᱟᱹ ᱞᱟᱜᱟᱜ ᱛᱟᱦᱮᱸᱱᱟ ᱟᱞᱮ ᱥᱮᱫ ᱫᱚ ᱦᱟᱹᱴᱭᱟᱹ ᱠᱚᱠᱚ ᱤᱫᱤᱭ ᱛᱟᱦᱮᱸᱱᱟ ᱦᱟᱴ ᱦᱟᱴ ᱵᱚᱞᱮ
ᱦᱮᱸ᱾
ᱦᱟᱴ ᱠᱚ ᱤᱫᱤ ᱛᱟᱦᱮᱸᱱᱟ ᱚᱸᱰᱮ ᱠᱩ ᱚᱸᱰᱮ ᱠᱚ ᱤᱫᱤ ᱛᱟᱦᱮᱱᱟ ᱟᱨ ᱠᱩ ᱟᱠᱷᱨᱤᱧ ᱛᱟᱦᱮᱱᱟ ᱵᱚᱞᱮ ᱦᱟᱴ ᱨᱮ᱾
ᱟᱞᱮ ᱱᱚᱛᱮ ᱫᱚ ᱦᱟᱴ ᱠᱚᱫᱚ ᱢᱟ ᱠᱚᱢ ᱜᱮ ᱠᱚᱢ ᱫᱷᱟᱨᱟ ᱜᱮ ᱢᱮᱱᱟᱜᱼᱟ, ᱟᱞᱮ ᱱᱚᱛᱮ ᱫᱚ ᱚᱱᱮ ᱵᱟᱡᱟᱨ ᱠᱚᱨᱮ ᱠᱚ ᱫᱩᱲᱩᱵ ᱜᱮᱭᱟ ᱚᱱᱟ ᱠᱚᱨᱮᱜ ᱢᱟᱱᱮ ᱥᱮᱛᱟᱜ ᱡᱟᱦᱟᱸ ᱡᱮᱢᱚᱱ ᱯᱚᱴᱚᱞ ᱠᱚ, ᱚᱱᱟ ᱠᱚᱢᱟ ᱦᱟᱱᱮ ᱢᱟᱸᱡᱟᱱ ᱨᱮ ᱢᱟᱱᱮ ᱦᱚᱞᱟ ᱨᱮ ᱡᱮ ᱜᱚᱫᱽ ᱫᱚᱦᱚ ᱠᱟᱜᱼᱟ ᱚᱱᱠᱟ ᱢᱟ ᱵᱟᱝ ᱜᱟᱱᱚᱜ ᱜᱮᱭᱟ ᱚᱱᱟ ᱠᱚᱫᱚ ᱦᱟᱱᱮ ᱵᱷᱳᱨ ᱛᱮ ᱜᱚᱫ ᱠᱟᱛᱮ ᱥᱮᱛᱟᱜ ᱛᱮ ᱤᱫᱤ ᱦᱚ ᱴᱚ ᱠᱟᱜ ᱦᱩᱭᱩᱜᱼᱟ᱾
ᱟᱞᱮ ᱥᱮᱫ ᱫᱚ ᱚᱱᱠᱟ ᱦᱟᱴ ᱞᱟᱜᱟᱜ ᱛᱟᱦᱮᱱᱟ ᱟᱞᱮ ᱥᱮᱫ ᱫᱚ ᱵᱚᱞᱮ ᱥᱟᱛᱴᱟ ᱨᱮ ᱞᱟᱜᱟᱜ ᱛᱟᱦᱮᱱ ᱜᱮᱭᱟ᱾ ᱵᱟᱨ ᱯᱮ ᱫᱷᱟᱣ ᱫᱚ ᱟᱫᱚ ᱚᱸᱰᱮᱞᱮ ᱤᱫᱤ ᱛᱟᱦᱮᱱᱟ ᱞᱮ᱾
ᱟᱨ ᱦᱤᱡᱩᱜ ᱛᱟᱦᱮᱱᱟᱠᱩ ᱩᱱᱠᱩ ᱵᱮᱯᱟᱨᱤ ᱠᱚᱦᱚᱸ ᱠᱚ ᱦᱤᱡᱩᱜ ᱛᱟᱦᱮᱱ ᱜᱮᱭᱟ ᱠᱩ ᱤᱫᱤᱵᱟᱞᱟ᱾
ᱚᱸ᱾
ᱩᱱᱠᱩ ᱠᱚ ᱤᱫᱤ ᱛᱟᱦᱮᱱᱟ ᱟᱫᱚ ᱠᱚ ᱦᱤᱡᱩᱜ ᱛᱟᱦᱮᱱᱟ ᱟᱨ ᱠᱚ ᱤᱫᱤ ᱛᱟᱦᱮᱱᱟ ᱚᱲᱟᱜ ᱠᱷᱚᱡ ᱜᱮ ᱵᱚᱞᱮ᱾
ᱛᱟᱦᱚᱞᱮ ᱟᱠᱷᱨᱤᱧ ᱠᱚᱫᱚ ᱟᱯᱮᱥᱮᱫ ᱫᱚ ᱥᱩᱵᱤᱫᱟ ᱜᱮᱭᱟ᱾
ᱥᱩᱵᱤᱫᱟ ᱛᱚ ᱥᱩᱵᱤᱫᱷᱟ ᱜᱮᱭᱟ ᱵᱚᱞᱮ, ᱥᱩᱵᱤᱫᱷᱟ ᱜᱮᱭᱟ ᱪᱟᱥ ᱞᱮᱠᱷᱟᱱ ᱜᱮ ᱵᱚᱞᱮ ᱟᱢ ᱫᱚ ᱵᱚᱨᱮ
ᱜᱮ ᱫᱚᱢᱮ ᱠᱚ ᱪᱟᱥᱟ ᱟᱫᱚ ᱟᱹᱠᱷᱨᱤᱧ ᱟᱹᱰᱤ ᱥᱟᱺᱜᱤᱧ ᱤᱫᱤ ᱦᱩᱭᱩᱜᱼᱟ ᱦᱟᱱᱮ ᱥᱟᱛ ᱟᱴ ᱠᱤᱞᱳᱢᱤᱴᱟᱨ ᱤᱫᱤ ᱦᱩᱭᱩᱜᱼᱟ ᱚᱲᱟᱜ ᱠᱷᱚᱱ ᱪᱷᱟᱲᱟ ᱜᱮᱭᱟ ᱪᱟᱥ ᱫᱚ ᱫᱚᱢᱮ ᱠᱚ ᱪᱟᱥᱟ ᱟᱫᱚ ᱚᱱᱠᱟ ᱤᱫᱤ ᱦᱚᱲ ᱢᱟ ᱵᱟᱠᱚ ᱦᱤᱡᱩᱜ ᱜᱮᱭᱟ ᱱᱤᱡᱮ ᱤᱫᱤ ᱦᱚᱴᱚ ᱠᱟᱜ ᱦᱩᱭᱩᱜᱼᱟ ᱟᱹᱰᱤ ᱪᱷᱟᱲᱟ᱾
ᱟᱞᱮ ᱟᱹᱛᱩ ᱵᱚᱞᱮ ᱥᱩᱨ ᱜᱮ ᱵᱚᱞᱮ ᱫᱩ ᱛᱤᱱ ᱠᱤᱞᱳᱢᱤᱴᱟᱨ ᱟᱱᱰᱟᱨ ᱨᱮ ᱢᱮᱱᱟᱜᱼᱟ ᱚᱱᱟ ᱠᱚ ᱦᱟᱴ ᱠᱚ ᱞᱟᱜᱟᱜ ᱛᱟᱦᱮᱱᱟ ᱵᱚᱞᱮ᱾ ᱦᱟᱹᱴᱭᱟᱹ ᱡᱟᱦᱟᱸᱴᱟᱜ ᱠᱚ ᱢᱮᱛᱟᱜ ᱠᱟᱱ ᱚᱱᱟ ᱠᱚ ᱵᱚᱞᱮ ᱞᱟᱜᱟᱜ ᱛᱟᱦᱮᱱᱟ ᱛᱚ ᱚᱸᱰᱮᱢ ᱤᱫᱤ ᱫᱟᱲᱮᱜᱼᱟ ᱥᱩᱨ ᱨᱮᱜᱮ ᱵᱚᱞᱮ ᱥᱟᱯ ᱛᱟ ᱯᱤᱪᱷᱟᱹ ᱥᱚᱢᱵᱟᱨ ᱦᱚᱸ ᱞᱟᱜᱟᱜ ᱛᱟᱦᱮᱱᱟ ᱨᱳᱵ ᱵᱟᱨ ᱦᱚᱸ ᱞᱟᱜᱟᱜ ᱛᱟᱦᱮᱱᱟ᱾
ᱚ᱾
ᱚᱱᱟ ᱠᱚ ᱡᱚᱛᱚ ᱠᱚ ᱫᱤᱱ ᱞᱮᱠᱟ ᱜᱮ ᱵᱚᱞᱮ ᱯᱨᱟᱭ ᱯᱨᱟᱭ ᱡᱚᱛᱚ ᱫᱤᱱ ᱞᱮᱠᱟᱜᱮ ᱞᱟᱜᱟᱜ ᱛᱟᱦᱮᱱᱟ᱾ ᱟᱫᱷᱤᱠᱛᱟ ᱫᱚ ᱪᱮᱫ ᱪᱟᱵᱽᱡᱤ ᱯᱮ ᱪᱟᱥ ᱛᱟᱦᱮᱱᱟ ᱟᱯᱮ ᱫᱚ ᱚᱱᱛᱮ ᱫᱚ?
ᱟᱞᱮ ᱱᱚᱛᱮ ᱫᱚ ᱡᱷᱚᱛᱚ ᱞᱮᱠᱟᱱᱟᱜ ᱜᱮ ᱞᱟᱹᱭ ᱜᱟᱱᱚᱜᱼᱟ᱾ ᱱᱚᱝᱠᱟ ᱯᱚᱴᱚᱞ, ᱠᱩᱱᱫᱽᱨᱤ ᱠᱚ ᱛᱷᱮᱠᱮ ᱥᱩᱨᱩ ᱠᱚᱨᱮ ᱥᱚᱥᱟ ᱠᱚ ᱡᱷᱤᱸᱜᱟᱹ ᱠᱚ, ᱵᱮᱸᱜᱟᱲ ᱠᱚ, ᱠᱟᱞᱞᱟ ᱠᱚ ᱥᱟᱱᱟᱢᱟᱜ ᱜᱮᱠᱚ ᱪᱟᱥ ᱛᱟᱦᱮᱱ ᱜᱮ ᱛᱟᱨᱯᱚᱨᱮ ᱱᱚᱝᱠᱟ ᱵᱚᱲᱚ ᱵᱚᱲᱚ ᱡᱟᱦᱟᱸ ᱤᱭᱟᱹ ᱠᱚ ᱠᱚᱸᱰᱷᱟ ᱠᱚ ᱡᱟᱦᱟᱸ ᱠᱚ ᱢᱮᱱᱫᱟ᱾
ᱦᱩᱸ᱾
ᱚᱱᱟ ᱠᱚ ᱥᱩᱫᱩ ᱛᱩᱨᱢᱩᱡᱽ ᱜᱮ ᱵᱟᱠᱚ ᱪᱟᱥ ᱛᱟᱦᱮᱱᱟ ᱟᱫᱚ ᱦᱚᱲ ᱠᱚ ᱢᱮᱱᱟ ᱚᱱᱮ ᱟᱨᱮᱞ ᱮᱢᱟᱱ ᱞᱮᱠᱷᱟᱱᱮ ᱫᱚᱢᱮ ᱠᱷᱩᱛᱤᱜᱼᱟ᱾
ᱦᱮᱸ ᱚᱱᱟ ᱠᱷᱟᱹᱛᱤᱨ ᱜᱮ ᱚᱱᱟ ᱫᱚ ᱟᱨᱮᱞ ᱞᱮᱠᱷᱟᱡ ᱫᱚ ᱚᱱᱟ ᱫᱚ ᱯᱚᱥᱟᱜ ᱡᱟᱦᱟᱱᱚᱜ ᱛᱷᱚ᱾ ᱟᱨ ᱫᱚᱢᱮ ᱰᱷᱮᱨ ᱰᱷᱮᱨ ᱟᱯᱮᱥᱮᱫ ᱢᱟ ᱟᱨᱮᱞ ᱛᱟᱦᱮᱱ ᱵᱟᱝ ᱞᱟᱹᱴᱩ ᱞᱟᱹᱴᱩ ᱟᱨᱮᱞ ᱛᱟᱦᱮᱱᱟ᱾
ᱦᱮᱸ ᱱᱤᱭᱟᱹ ᱵᱟᱨ ᱢᱟ ᱦᱚᱸᱜ-ᱚᱭ ᱠᱤᱪᱷᱩ ᱢᱤᱫ ᱵᱟᱨ ᱪᱟᱸᱫᱳ ᱞᱟᱦᱟᱭ ᱟᱨᱮᱞ ᱠᱟᱫᱟ ᱥᱮ ᱚᱠᱚᱭ ᱠᱚᱣᱟᱜ ᱫᱚ ᱚᱲᱟᱜ ᱦᱚᱭ ᱚᱴᱟᱝ ᱠᱟᱫᱟ ᱟᱨ ᱚᱠᱚᱭ ᱠᱚᱣᱟᱜ ᱫᱚ ᱢᱟᱱᱮ ᱮᱰᱵᱮᱥᱴᱟᱨ ᱠᱚ ᱡᱟᱦᱟᱸ ᱴᱤᱱ ᱠᱚ ᱯᱩᱨᱟᱹ ᱵᱷᱩᱜᱟᱹᱜ ᱪᱟᱵᱟᱣ ᱠᱟᱱᱟ᱾
ᱰᱷᱩᱜᱟᱹᱜ ᱪᱟᱵᱟᱭ ᱜᱮᱭᱟ ᱱᱩᱭ ᱫᱚ ᱯᱩᱨᱟᱹ ᱞᱟᱹᱴᱩ ᱞᱟᱹᱴᱩ ᱧᱩᱨᱩᱜ ᱛᱟᱦᱮᱱᱟ᱾ ᱚ ᱚᱱᱟ ᱫᱚ ᱢᱩᱥᱠᱤᱞ ᱜᱮᱭᱟ ᱛᱚ ᱟᱨ ᱟᱲᱵᱮᱥᱴᱟᱨ ᱚᱲᱟᱜ ᱢᱟ ᱟᱹᱰᱤ ᱢᱩᱥᱠ
ᱦᱩᱸ ᱛᱟᱯᱚᱨᱮ ᱚᱝᱠᱟ ᱞᱟᱦᱟ ᱥᱮᱨᱢᱟ ᱡᱮᱢᱚᱱ ᱠᱷᱚᱥᱞᱟ ᱠᱚ ᱫᱚᱢᱮ ᱦᱩᱭ ᱞᱮᱱ ᱜᱮᱭᱟ ᱢᱟᱱᱮ ᱯᱩᱨᱟᱹ ᱟᱞᱮ ᱱᱚᱛᱮ ᱡᱮ ᱢᱟᱴᱷ ᱨᱮᱢᱟ ᱯᱩᱨᱟᱹ ᱡᱟᱹᱥᱛᱤ ᱦᱩᱭ ᱞᱮᱱᱟ ᱟᱨ ᱚᱝᱠᱟ ᱫᱟᱜ ᱠᱮᱫᱟᱭ ᱥᱮ᱾ ᱛᱟᱦᱚᱞᱮ ᱠᱷᱮᱛ ᱨᱮᱜᱮ ᱜᱚᱡ ᱢᱟᱱᱮ ᱟᱨ ᱠᱷᱚᱥᱞᱟ ᱛᱚ ᱱᱟᱥᱮᱭᱟᱜ ᱫᱟᱜ ᱛᱚᱸᱵᱟ ᱠᱷᱟᱱ ᱜᱮ ᱜᱩᱡᱩᱜᱼᱟ᱾ ᱠᱷᱮᱛ ᱨᱮᱜᱮ ᱜᱚᱡ ᱮᱱᱟ ᱵᱟᱝᱞᱮ ᱜᱩᱴᱤᱭᱚᱢ ᱫᱟᱲᱮᱭᱟᱫᱟ᱾
ᱜᱚᱡᱚᱜ ᱛᱟᱦᱮᱱ ᱜᱮᱭᱟ ᱟᱨ ᱪᱤᱠᱟᱭᱟᱢ ᱢᱮᱱᱛᱮ ᱫᱟᱜ ᱯᱮᱨᱮᱡ ᱞᱮᱱᱠᱷᱟᱱ ᱫᱚ ᱩᱯᱟᱹᱭ ᱠᱚᱱᱦᱚ ᱩᱯᱟᱹᱭ ᱦᱚᱸᱛᱚ ᱵᱟᱹᱱᱩᱜᱼᱟ ᱡᱮ ᱵᱚᱞᱮ
ᱪᱮᱠᱟᱹ ᱫᱟᱲᱮᱜ ᱟᱢ ᱡᱟᱦᱱᱟᱜ, ᱚᱱᱟ ᱦᱚᱸᱢ ᱴᱟᱺᱰᱤ ᱠᱚᱨᱮ ᱛᱟᱦᱮᱱ ᱠᱷᱟᱡ ᱚᱱᱟ ᱫᱚᱢ ᱢᱮᱱᱟ ᱦᱮᱸ ᱤᱭᱟᱹᱭᱱᱟ᱾
ᱦᱮᱸ ᱟᱨ ᱱᱤᱭᱟᱹ ᱵᱟᱨ ᱡᱮᱢᱚᱱ ᱚᱱᱟ ᱠᱷᱟᱹᱛᱤᱨᱟᱜ ᱛᱮ ᱚᱠᱚᱭ ᱦᱚᱸ ᱚᱱᱠᱟ ᱠᱟᱥᱞᱟ ᱠᱚ ᱵᱟᱠᱚ ᱮᱨ ᱟᱠᱟᱫᱟ ᱟᱨ ᱱᱤᱭᱟᱹ ᱵᱟᱨ ᱫᱚᱢᱟ ᱚᱱᱠᱟ ᱫᱟᱜ ᱡᱟᱹᱯᱩᱫ ᱵᱟᱹᱱᱩᱜ ᱜᱮᱭᱟ ᱢᱚᱸᱡᱽ ᱛᱮᱜᱮ ᱡᱟᱦᱟᱸᱭ ᱠᱚᱠᱚ ᱮᱞ ᱞᱟᱜᱼᱟ ᱠᱷᱚᱥᱞᱟ ᱠᱚ ᱜᱟᱴᱤᱭᱟᱢ ᱫᱟᱲᱮᱭᱟᱫᱟ᱾
ᱦᱩᱸ ᱦᱩᱸ, ᱱᱮᱥ ᱫᱚ ᱢᱮᱱ ᱫᱟᱠᱚ ᱩᱱᱟᱹᱜ ᱵᱟᱭ ᱫᱟᱜᱟ ᱥᱮᱥᱮ ᱚᱱᱠᱟ ᱠᱚ ᱞᱟᱹᱭ ᱛᱟᱦᱮᱸᱱ ᱞᱟᱹᱭ ᱫᱟᱠᱚ᱾
ᱦᱩᱸ ᱚᱱᱠᱟ ᱜᱮ ᱟᱸᱡᱚᱢᱚᱜ ᱠᱟᱱᱟ ᱡᱮ ᱱᱮᱥ ᱫᱚ ᱚᱱᱠᱟ ᱵᱟᱭ ᱫᱟᱠᱼᱟ᱾
ᱟᱨ ᱫᱟᱜ ᱢᱟ ᱞᱟᱦᱟ ᱧᱚᱜ ᱛᱮ ᱫᱟᱜ ᱠᱮᱫᱟᱭ ᱯᱩᱨᱟᱹ ᱰᱷᱮᱨ᱾ ᱫᱟᱜ ᱵᱟᱲᱟ ᱠᱮᱫᱟᱭ ᱠᱚᱪᱷᱩ ᱫᱤᱱ ᱞᱟᱦᱟ᱾
ᱟ ᱟᱯᱮ ᱚᱱᱛᱮ ᱫᱚ ᱚᱱᱠᱟ ᱞᱮᱠᱟ ᱵᱟᱭ ᱟᱨᱮᱞ ᱜᱮᱭᱟ?
ᱟᱨᱮᱞ ᱜᱮᱭᱟ ᱵᱚᱞᱮ ᱟᱨᱮᱞ ᱫᱚ ᱟᱫᱚ ᱠᱚᱢ ᱫᱷᱟᱨᱟᱜ ᱜᱮ ᱵᱚᱞᱮ ᱱᱮᱥ ᱫᱚᱭ ᱟᱨᱮᱞ ᱞᱮᱫ ᱜᱮᱭᱟ ᱴᱷᱤᱠ ᱱᱮᱜᱥ ᱵᱚᱞᱮ ᱧᱩᱨ ᱞᱮᱱ ᱜᱮᱭᱟ ᱟᱨᱮᱞ ᱫᱚ ᱞᱟᱹᱴᱩ ᱠᱚᱢ ᱧᱚᱜ ᱜᱮ ᱧᱩᱨᱩᱜ ᱛᱟᱦᱮᱱᱟ ᱵᱚᱞᱮ ᱩᱱᱟᱹᱜ ᱰᱷᱮᱨ ᱫᱚ ᱵᱟᱝ ᱧᱩᱨᱩᱜ ᱛᱟᱦᱮ ᱚᱱᱟ ᱨᱮᱭᱟᱜ᱾ ᱵᱟᱝ ᱪᱮᱫᱠᱟ ᱦᱮᱱᱟ ᱵᱚᱞᱮ? ᱠᱚᱪᱷᱩ ᱫᱷᱟᱨᱮ ᱨᱮ ᱵᱚᱞᱮ ᱟᱨᱮᱞ ᱞᱮᱫ ᱜᱮ ᱥᱟᱭᱤᱫ ᱟᱹᱛᱩ ᱥᱮᱫ ᱚᱱᱛᱮ ᱫᱚ ᱯᱩᱨᱟᱹ ᱰᱷᱤᱨ ᱰᱷᱤᱨ᱾ ᱟᱹᱰᱤ ᱫᱷᱟᱨ ᱥᱟᱟᱭᱰ ᱟᱛᱩ ᱥᱮᱫ ᱟᱞᱮ ᱫᱮᱸᱫᱷ᱾
ᱠᱚᱢᱟ ᱱᱤᱭᱟᱹ ᱵᱟᱨ ᱫᱚ ᱡᱟᱹᱥᱛᱤ ᱫᱷᱟᱨᱟ ᱜᱮ ᱡᱚ ᱞᱮᱱᱟ ᱥᱮ᱾
ᱦᱩᱸ ᱱᱮᱥ ᱫᱚ ᱰᱷᱮᱨ ᱜᱮ ᱡᱚ ᱞᱮᱱᱟ ᱢᱮᱱᱟᱜᱼᱟ ᱟᱞᱮᱭᱟᱜ ᱵᱚᱞᱮ ᱢᱮᱱᱟᱜ ᱫᱟ ᱢᱮᱱᱟᱜ ᱜᱮᱭᱟ ᱵᱟᱜᱟᱱ ᱠᱚ᱾ ᱟᱫᱚ ᱰᱷᱤᱨ ᱜᱮᱡ
ᱦᱮᱸ ᱩᱞ ᱠᱚ ᱛᱟᱯᱚᱨᱮ ᱡᱟᱦᱟᱸ ᱥᱮᱫ ᱚᱱᱮ ᱮ ᱱᱟᱥᱮ ᱟᱞᱮ ᱠᱷᱚᱱ ᱱᱟᱥᱮ ᱪᱷᱟᱲᱟ ᱨᱮ ᱵᱟᱫᱟᱢ ᱠᱚᱠᱚ ᱪᱟᱥ ᱞᱟᱜᱼᱟ ᱛᱟᱯᱚᱨᱮ ᱫᱟᱜ ᱟᱞᱩ ᱡᱟᱦᱟᱸ ᱠᱚ ᱢᱮᱱᱫᱟ ᱥᱟᱜ ᱟᱞᱩ ᱠᱚ ᱢᱮᱱᱮᱱ, ᱢᱮᱱᱫᱟ ᱠᱚ ᱚᱱᱟ ᱠᱚᱦᱚᱸ ᱯᱩᱨᱟᱹ ᱡᱟᱹᱥᱛᱤ ᱫᱷᱟᱨᱟ ᱜᱮ ᱠᱷᱚᱛᱤᱭᱱᱟ ᱢᱟᱱᱮ ᱪᱟᱥ ᱢᱟ ᱦᱩᱭ ᱞᱮᱱ ᱜᱮ ᱟᱫᱚ ᱚᱱᱠᱟ ᱟᱨᱮᱞ ᱮᱢᱟᱱ ᱠᱮᱫᱟᱭ ᱥᱮ ᱫᱟᱜ ᱠᱚ ᱛᱚᱸᱵᱟ ᱛᱟᱦᱮᱸᱭᱮᱱᱟ᱾
ᱴᱷᱤᱠ ᱜᱮᱭᱟ ᱫᱷᱟᱨᱟ ᱴᱷᱤ-ᱴᱷᱤᱠ ᱜᱮᱭᱟ ᱛᱚᱵᱮ ᱤᱭᱟᱹ ᱴᱟᱭᱤᱢ ᱦᱚᱸ ᱪᱟᱵᱟᱭᱮᱱ ᱛᱟᱞᱟᱝᱟ᱾
ᱦᱮᱸ ᱴᱷᱤᱠ ᱜᱮᱭᱟ ᱯᱚᱨᱮ ᱜᱟᱞᱢᱟᱨᱟᱣ ᱦᱩᱭᱩᱜ᱾
ᱱᱚ ᱦᱥᱸᱜ ᱯᱮᱨᱮ ᱜᱟᱞᱢᱟᱨᱟᱣ ᱦᱩᱭᱩᱜ-ᱥ ᱛᱷᱚ, ᱴᱷᱤᱠ ᱜᱮᱭᱟ ᱡᱚᱸᱦᱟᱨ ᱜᱮ᱾